ᱦᱮᱸ ᱞᱟᱹᱭ ᱫᱟᱹᱧ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ᱾
ᱟᱪᱷᱟ ᱟᱪᱷᱟ ᱦᱳᱭᱛᱚ ᱦᱳᱭ ᱦᱳᱭ ᱟᱸᱡᱚᱢᱚᱜ ᱠᱟᱱᱟ
ᱚᱻ
ᱦᱩᱸ ᱡᱚᱦᱟᱨ ᱜᱮ?
ᱦᱮᱸ ᱡᱚᱦᱟᱨ ᱜᱮ
ᱦᱩᱸ ᱱᱟᱯᱟᱭ ᱜᱮᱭᱟ ᱯᱮ ᱛᱚ?
ᱦᱮᱸ ᱱᱟᱯᱟᱭ ᱜᱮ᱾
ᱟᱪᱪᱷᱟ ᱟᱹᱰᱤ ᱱᱟᱯᱟᱭ ᱱᱟᱯᱼᱼ ᱯᱟᱭ ᱛᱟᱦᱮᱸᱞᱱᱠᱷᱟᱱ ᱜᱮ ᱱᱟᱯᱟᱭ ᱦᱳᱭ᱾
ᱱᱟᱯᱟᱭ ᱜᱮᱭᱟᱯᱮ ᱛᱚ?
ᱦᱳᱭ ᱟᱞᱮ ᱦᱚᱸ ᱱᱟᱯᱟᱭ ᱜᱮ ᱦᱮᱱᱟᱜ ᱟᱠᱟᱫ ᱞᱮᱭᱟ ᱱᱤᱭᱟᱹ ᱜᱷᱟᱹᱲᱤᱡ ᱫᱚ ᱦᱟᱸᱜ᱾
ᱟᱪᱪᱷᱟ᱾
ᱱᱮᱛᱟᱨ ᱢᱟᱛᱚ ᱦᱟᱸᱜ ᱠᱷᱟᱹᱱᱤᱠ ᱛᱮᱜᱮ ᱨᱩᱣᱟᱹ ᱦᱟᱹᱥᱩ ᱠᱚ ᱨᱳᱜᱽ ᱟᱡᱟᱨ ᱩᱰᱩᱠᱚᱜ ᱠᱟᱱ ᱛᱟᱵᱚᱱᱟ ᱥᱮ?
ᱦᱳᱭ ᱦᱳᱭ ᱟᱨ ᱱᱚᱜᱚᱭ ᱫᱟᱜ ᱡᱟᱹᱯᱩᱫ ᱫᱟᱭ ᱥᱤᱛᱩᱝ ᱫᱟᱭ ᱤᱱᱟᱹᱼᱼ ᱠᱚᱛᱮ ᱢᱟ ᱟᱵᱟᱨ ᱵᱮᱥᱤ ᱦᱩᱭᱩᱜᱼᱟ᱾
ᱦᱳᱭ ᱦᱳᱭ᱾
ᱦᱮᱸᱻ
ᱚᱱᱟ ᱢᱟ ᱚᱝᱠᱟ ᱟᱫᱚ ᱱᱤᱛᱚᱜ ᱫᱚ ᱦᱟᱸᱜᱼᱼ ᱪᱟᱥ ᱠᱟᱢᱤ ᱠᱚᱨᱮ ᱫᱷᱩᱨᱟᱹᱣ ᱠᱟᱱᱟ ᱟᱫᱚ ᱦᱟᱸᱜ ᱤᱱᱟᱹ ᱠᱷᱟᱹᱛᱤᱨ ᱛᱮᱼᱼ ᱫᱟᱜ ᱠᱚᱨᱮ ᱫᱚᱵᱚ ᱞᱚᱦᱚᱫ ᱵᱟᱲᱟᱜ ᱠᱟᱱ ᱜᱮᱭᱟ ᱟᱫᱚᱼᱼ ᱴᱷᱟ ᱱᱰᱟ ᱠᱚ ᱞᱟᱜᱟᱣ ᱠᱟᱜ ᱞᱤᱧᱟᱹ ᱦᱟᱸᱜ᱾
ᱚᱸᱻ
ᱚᱱᱮ ᱚᱱᱠᱟ᱾ ᱛᱟᱦᱚᱞᱮ ᱟᱯᱮ ᱥᱮᱜ ᱫᱚ ᱨᱚᱦᱚᱭ ᱠᱟᱢᱤ ᱦᱚᱨᱟ ᱠᱚᱫᱚ ᱛᱤᱱᱟᱹᱜ ᱥᱟᱹᱜᱤᱧ ᱠᱚ ᱞᱟᱦᱟᱣ ᱠᱟᱜᱼᱟ?
ᱨᱚᱦᱚᱭ ᱠᱟᱢᱤ ᱦᱚᱨᱟ ᱠᱚᱫᱚ ᱟᱨᱟᱢᱵᱚᱣ ᱠᱟᱱᱟ ᱱᱤᱛᱚᱜ ᱫᱚ᱾ ᱱᱤᱛᱚᱜ ᱜᱮ ᱢᱟᱱᱮ ᱵᱷᱚᱲ ᱪᱟᱞᱟᱜ ᱠᱟᱱᱟ᱾
ᱚ ᱟᱪᱪᱷᱟ ᱛᱟᱦᱚᱞᱮ ᱦᱟᱸᱜ ᱟᱵᱮᱱ ᱫᱚ ᱦᱟᱸᱜᱼᱼ ᱨᱚᱦᱚᱭ ᱠᱚᱫᱚ ᱵᱮᱱ ᱵᱟᱲᱟᱭᱟ ᱥᱮ ᱵᱟᱝ?
ᱵᱟᱲᱟᱭ ᱜᱮᱭᱟ ᱞᱤᱤᱧ ᱠᱟᱹᱴᱤᱡ ᱠᱟᱹᱴᱤᱡ ᱫᱚ᱾
ᱟᱪᱪᱷᱟ᱾
ᱦᱚᱭ᱾
ᱚ ᱦᱚᱭᱛᱚ ᱵᱟᱝ ᱵᱟᱵᱮᱱ ᱥᱮᱬᱟ ᱞᱮ ᱨᱮᱦᱚᱸ ᱥᱮᱱ ᱫᱚᱢᱮ ᱠᱚ ᱮᱜᱮᱨᱟ᱾
ᱦᱮᱸ ᱵᱟᱝ ᱥᱮᱬᱟᱸ ᱞᱮᱠᱷᱟᱱ ᱢᱟ ᱱᱤᱛᱚᱜ ᱫᱚᱢᱟ ᱵᱟᱝ ᱜᱟᱱᱚᱜ ᱠᱟᱱᱟ᱾
ᱚ ᱦᱳᱭ ᱦᱳᱭ ᱟᱵᱚ ᱛᱤᱨᱞᱟᱹ ᱦᱚᱯᱚᱱ ᱫᱚ ᱥᱮᱬᱟ ᱜᱮ ᱞᱟᱜᱟᱜᱼᱟ ᱠᱟᱢᱤ ᱠᱚᱫᱚ᱾
ᱦᱚᱭ ᱦᱚᱭ᱾
ᱦᱚᱲ ᱚᱲᱟᱜ ᱵᱚᱱ ᱪᱟᱞᱟᱜᱼᱟ ᱥᱮ᱾
ᱦᱮᱸ᱾
ᱦᱚᱭ᱾
ᱟᱯᱮ ᱥᱮᱜ ᱫᱚ ᱨᱚᱦᱚᱭ ᱠᱚ ᱟᱨᱟᱢᱵᱷᱚᱣ ᱜᱚᱫ ᱟᱠᱟᱱᱟ ᱥᱮ ᱟᱣᱨᱤ?
ᱟᱞᱮ ᱥᱮᱜ ᱫᱚ ᱚᱱᱮ ᱞᱤᱧ ᱞᱟᱹᱭ ᱠᱮᱜ ᱟᱨᱟᱢᱵᱚᱣ ᱠᱟᱱᱟ ᱟᱫᱚ ᱦᱟᱸᱜ ᱤᱱᱟᱹ ᱠᱷᱟᱹᱛᱤᱨ ᱛᱮ ᱦᱟᱸᱜᱼᱼ ᱱᱤᱛᱚᱜ ᱫᱚ ᱦᱟᱸᱜ ᱠᱷᱮᱛ ᱨᱮᱜᱮ ᱞᱮ ᱟᱸᱜᱟ ᱟᱹᱭᱩᱵᱚᱜ ᱠᱟᱱᱟ ᱟᱫᱚᱼᱼ ᱤᱱᱟᱹᱛᱮ ᱫᱟᱜ ᱠᱚᱛᱮ ᱦᱚᱸᱱᱞᱮ ᱞᱚᱦᱚᱫ ᱵᱟᱲᱟᱜ ᱠᱟᱱᱟ ᱟ ᱴᱷᱟᱱᱰᱟ ᱠᱚ ᱞᱟᱜᱟᱣ ᱠᱟᱜ ᱞᱤᱧᱟᱹ᱾
ᱚ ᱟᱪᱪᱷᱟ ᱢᱟᱱᱮ ᱱᱤᱛᱚᱜ ᱫᱚ ᱢᱟᱱᱮ ᱟᱯᱮᱭᱟᱜ ᱦᱚᱸ ᱵᱷᱚᱲ ᱜᱮ ᱪᱟᱞᱟᱜ ᱠᱟᱱᱟ ᱥᱮ?
ᱦᱳᱭ ᱦᱳᱭ᱾
ᱚᱻ᱾
ᱵᱷᱳᱨ ᱜᱮ᱾ ᱟᱪᱪᱷᱟ ᱛᱟᱦᱚᱞᱮ ᱛᱤᱦᱤᱧ ᱫᱚ ᱠᱟᱴᱤᱡ ᱵᱟᱯᱞᱟ ᱵᱟᱨᱮ ᱛᱮᱞᱟᱝ ᱜᱟᱞᱢᱟᱨᱟᱣᱟ ᱥᱮ?
ᱟᱪᱪᱷᱟ ᱢᱟ᱾
ᱦᱩᱸ᱾ ᱦᱮᱸ ᱞᱟᱹᱭ ᱫᱟᱞᱤᱧ ᱡᱮ ᱵᱟᱯᱞᱟ ᱵᱮᱱ ᱟᱸᱡᱚᱢ ᱟᱠᱟᱜᱼᱟ ᱛᱚ ᱛᱤᱱ ᱞᱮᱠᱟ ᱵᱟᱯᱞᱟ ᱦᱩᱭᱩᱜ ᱛᱟᱵᱚᱱ ᱜᱮᱭᱟ᱾
ᱩᱸᱜ ᱩᱱᱟᱹᱜ ᱫᱚ ᱵᱟᱲᱟᱭᱼᱼ
ᱟᱪᱪᱷᱟ ᱟᱪᱪᱷᱟ ᱦᱳᱭ ᱛᱚ ᱦᱳᱭ᱾ ᱡᱚᱛᱚᱜ ᱫᱚ ᱦᱟᱸᱜ ᱡᱚᱛᱚ ᱦᱚᱲ ᱫᱚ ᱦᱟᱸᱜ ᱵᱟᱲᱟᱭ ᱵᱟᱝ ᱛᱟᱦᱮᱱ ᱛᱟᱵᱚᱱᱟ ᱥᱮ? ᱟᱫᱚ ᱦᱟᱸᱜ ᱞᱟᱹᱭ ᱡᱚᱝ ᱞᱟᱹᱭ ᱡᱚᱝ ᱛᱮᱜᱮ ᱦᱟᱸᱜ ᱥᱮᱬᱟᱜᱼᱟ ᱦᱟᱸᱜ ᱚᱱᱟ ᱫᱚ᱾
ᱦᱳᱭ᱾
ᱦᱩᱸ ᱦᱳᱭᱛᱚ ᱟᱞᱤᱧ ᱦᱟᱸᱜ ᱡᱚᱛᱚ ᱦᱚᱲ ᱞᱤᱧ ᱟᱸᱡᱚᱢ ᱠᱟᱜᱼᱟ ᱵᱟᱯᱞᱟ ᱫᱚ ᱦᱟᱸᱜᱼᱼ ᱟᱸᱻ ᱢᱚᱬᱮᱸ ᱦᱟᱹᱴᱤᱧ ᱜᱟᱱᱛᱮ ᱦᱟᱹᱴᱤᱧ ᱠᱟᱱ ᱛᱟᱵᱚᱱᱟ ᱦᱟᱸᱜ᱾
ᱟᱪᱪᱷᱟ ᱪᱮᱜ ᱪᱮᱜ ᱢᱚᱬᱮᱸ ᱦᱟᱹᱴᱤᱧ ᱫᱚ?
ᱦᱳᱭ ᱦᱳᱭ ᱟᱫᱚ ᱦᱟᱸᱜ ᱚᱱᱟ ᱫᱚ ᱦᱟᱸᱜ ᱩᱸ ᱡᱚᱛᱚ ᱫᱚ ᱦᱟᱸᱜ ᱵᱟᱝ ᱞᱤᱧ ‌ᱞᱟᱹ ᱞᱟᱹᱭ ᱫᱟᱲᱮᱜᱼᱼ ᱠᱟᱱᱟ ᱟᱫᱚ ᱡᱟᱦᱟᱸ ᱛᱤᱱᱟᱹᱜ ᱞᱤᱧ ᱞᱟᱹᱭ ᱫᱟᱲᱮᱜᱼᱟ ᱩᱱᱟᱹᱜ ᱜᱮ ᱦᱟᱸᱜ ᱞᱤᱧ ᱞᱟᱹᱭᱟ ᱵᱮᱱ ᱞᱮᱜᱮ᱾
ᱦᱮᱸ᱾
ᱦᱩᱸ ᱟᱫᱚ ᱚᱱᱟ ᱫᱚ ᱦᱟᱸᱜ ᱦᱩᱭᱩᱜ ᱠᱟᱱᱟ ᱢᱤᱫᱴᱟᱝ ᱫᱚ ᱴᱩᱝᱠᱤ ᱫᱤᱯᱤᱞ ᱵᱟᱯᱞᱟ ᱡᱟᱦᱟᱸ ᱫᱚ᱾
ᱦᱚᱢ᱾
ᱦᱳᱭ ᱟᱨ‌ ᱢᱤᱫᱴᱮᱱ ᱫᱚ ᱠᱩᱸᱰᱮᱞ ᱧᱟᱯᱟᱢ ᱵᱟᱯᱞᱟ᱾
ᱦᱩᱸ᱾
ᱟ ᱫᱩᱣᱟᱹᱨ ᱵᱟᱯᱞᱟ,
ᱦᱮᱸᱻ
ᱟᱨ ᱢᱤᱫᱴᱮᱱ ᱫᱚ ᱦᱩᱭᱩᱜ ᱠᱟᱱᱟ ᱡᱟᱶᱟᱭ ᱟᱠᱷᱨᱤᱧ ᱵᱟᱯᱞᱟ᱾ ᱟᱨ ᱢᱤᱫᱴᱮᱱ ᱫᱚ ᱤᱭᱟᱹ ᱪᱮ ᱪᱮᱫ ᱠᱚ ᱞᱟᱹᱭᱟ ᱦᱟᱸᱜ ᱚᱱᱟ ᱜᱷᱟᱹᱨᱫᱤ ᱡᱟᱶᱟᱭ ᱵᱟᱯᱞᱟ᱾ ᱟᱨᱦᱚᱸ ᱚᱱᱠᱟ ᱦᱮᱱᱟᱜ ᱟᱠᱟᱜᱼᱟ ᱢᱟᱱᱮ ᱡᱟᱦᱟᱸ ᱫᱚ ᱦᱟᱸᱜ ᱟᱹᱞᱤᱧ ᱫᱚ ᱵᱟᱝᱞᱤᱧ ᱵᱟᱲᱟᱭᱟ ᱦᱟᱸᱜ᱾
ᱟᱪᱪᱷᱟ ᱡᱟᱦᱟᱸ ᱦᱮᱸ ᱞᱟᱹᱭ ᱫᱟᱞᱤᱧ ᱡᱮ ᱡᱟᱦᱟᱸ ᱢᱟᱱᱮ ᱠᱤᱨᱤᱧ ᱢᱟᱱᱮ ᱠᱤᱨᱤᱧ ᱡᱟᱶᱟᱭ ᱵᱟᱯᱞᱟ ᱵᱤᱱ ᱞᱟᱹᱭ ᱠᱮᱜᱼᱟ᱾
ᱦᱳᱭ ᱦᱳᱭ᱾
ᱚ ᱚᱱᱟ ᱫᱚ ᱪᱮᱫ ᱞᱮᱠᱟ ᱦᱩᱭᱩᱜᱼᱟ?
ᱟᱪᱪᱷᱟ ᱚᱱᱟ ᱠᱤᱨᱤᱧ ᱡᱟᱶᱟᱭ ᱵᱟᱯᱞᱟ?
ᱦᱮᱸ
ᱟᱫᱚ ᱦᱟᱸᱜ ᱚᱱᱟ ᱫᱚ ᱦᱟᱸᱜ ᱟᱞᱮ ᱥᱮᱫ ᱫᱚ ᱦᱟᱸᱜ ᱪᱟᱹᱞᱩ ᱵᱟᱹᱱᱩᱜ ᱟᱠᱟᱜᱼᱟ ᱟᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ ᱟᱫᱚ ᱟᱞᱮ ᱥᱮᱫ ᱫᱚ ᱦᱟᱸᱜ ᱚᱱᱟ ᱴᱩᱝᱠᱤ ᱫᱤᱯᱤᱞ ᱵᱟᱯᱞᱟ ᱡᱟᱦᱟᱸ ᱫᱚᱼᱼ ᱚᱱᱟ ᱫᱩᱣᱟᱹᱨ ᱵᱟᱯᱞᱟ᱾
ᱦᱮᱸ ᱦᱮᱸ
ᱚ ᱚᱱᱟ ᱟᱨ ᱪᱮᱫ ᱠᱚ ᱞᱟᱹᱭᱟ ᱚᱱᱟ ᱡᱟᱦᱟᱸ ᱠᱚᱰᱮᱞ ᱧᱟᱼᱼ ᱯᱟᱢ ᱵᱟᱯᱞᱟ ᱜᱮ ᱦᱟᱸᱜ ᱵᱟᱹᱲᱛᱤ ᱦᱩᱭᱩᱜ ᱠᱟᱱᱟ᱾
ᱚ ᱴᱩᱝᱠᱤ ᱫᱤᱯᱤᱞ ᱵᱟᱯᱞᱟ ᱫᱚ ᱪᱮᱫ ᱞᱮᱠᱟ ᱦᱩᱭᱩᱜᱼᱟ ᱦᱩᱭᱩᱜ ᱜᱮᱭᱟ?
ᱚᱱᱟ ᱫᱚ ᱦᱟᱸᱜ ᱚᱱᱟ ᱵᱟᱯᱞᱟ ᱫᱚ ᱪᱮᱜ ᱠᱟ ᱱᱤᱭᱚᱢ ᱱᱤᱛᱤ ᱠᱚ ᱦᱮᱱᱟᱜ ᱟᱠᱟᱜᱼᱟ ᱵᱟᱯᱞᱟ ᱞᱮᱠᱟ ᱜᱮ ᱦᱩᱭ ᱫᱚ ᱦᱩᱭᱩᱜᱼᱟ᱾ ᱟᱫᱚ ᱦᱟᱸᱜ ᱚᱱᱟ ᱡᱟᱦᱟᱸ ᱫᱟᱹᱲᱣᱟᱹ ᱨᱮᱠᱚ ᱛᱩᱞ ᱠᱚᱫᱚ
ᱦᱩᱸᱼᱼ
ᱟᱫᱚ ᱦᱟᱸᱜ ᱚᱱᱟ ᱫᱚ ᱫᱟᱹᱲᱣᱟᱹ ᱨᱮᱫᱚ ᱦᱟᱸᱜ ᱵᱟᱝᱠᱚ ᱛᱩᱞ ᱠᱚᱣᱟ ᱚᱱᱟ ᱫᱚ ᱴᱩᱝᱠᱤ ᱨᱮᱜᱮ ᱠᱚ ᱛᱩᱞ ᱠᱚᱣᱟ᱾ ᱟᱨᱦᱚᱸ ᱚᱱᱠᱟ ᱱᱤᱭᱚᱢ ᱱᱤᱛᱤ ᱠᱚ ᱢᱮᱱᱟᱜ ᱟᱠᱟᱜᱼᱟ ᱦᱟᱸᱜ ᱵᱟᱯᱞᱟ ᱚᱱᱟ ᱡᱟᱦᱟᱸ ᱫᱩᱣᱟᱹᱨ ᱵᱟᱯᱞᱟ ᱚᱱᱟ ᱠᱷᱚᱡ ᱫᱚ ᱦᱟᱸᱜ ᱠᱟᱹᱴᱤᱡ ᱫᱚ ᱵᱷᱮᱜᱟᱨᱚᱜᱼᱟ᱾ ᱦᱩᱸ ᱟᱫᱚ ᱛᱟᱞᱦᱮ ᱤᱭᱟᱹ ᱟᱯᱮ ᱚᱱᱛᱮ ᱫᱚ ᱦᱟᱸᱜ ᱚᱠᱟ ᱞᱮᱠᱟ ᱠᱚ ᱵᱟᱯᱞᱟᱜᱼᱟ?
ᱟᱞᱮ ᱱᱚᱛᱮ ᱫᱚ ᱩᱸ ᱚᱱᱟ ᱠᱚ ᱚᱱᱟ ᱵᱤᱥᱤ ᱵᱟᱯᱞᱟ ᱵᱤᱥᱤ ᱫᱚ ᱦᱳᱭ ᱦᱳᱭ ᱵᱤᱥᱤ ᱫᱚ ᱫᱩᱣᱟᱹᱨ ᱵᱟᱯ
ᱟᱪᱪᱷᱟ ᱟᱪᱪᱷᱟ, ᱦᱳᱭ ᱦᱳᱭ ᱦᱳᱭ᱾
ᱫᱩᱣᱟᱹᱨ ᱵᱟᱯᱞᱟ ᱟᱨ ᱚᱱᱟ ᱡᱟᱦᱟᱸ ᱢᱟᱱᱮ ᱱᱤᱡᱮ ᱛᱮ ᱱᱮᱛᱟᱨ ᱫᱚ ᱫᱚᱢᱮ ᱠᱚ ᱪᱟᱞᱟᱜ ᱠᱟᱱᱟ ᱛᱚ, ᱦᱮᱸ᱾
ᱠᱚᱸᱰᱮᱞ ᱧᱟᱯᱟᱢ ᱵᱟᱯᱞᱟ ᱡᱟᱦᱟᱸ ᱫᱚ᱾
ᱦᱳᱭ᱾
ᱦᱳᱭ᱾
ᱟᱨ ᱞᱟᱹ ᱡᱮ ᱟᱯᱮ ᱥᱮᱫ ᱫᱚ ᱢᱟᱱᱮ ᱵᱟᱨᱥᱟ ᱵᱟᱯᱞᱟ ᱦᱩᱭᱩᱜ ᱜᱮᱭᱟ ᱥᱮ ᱢᱟᱱᱮ ᱢᱤᱫ ᱧᱤᱫᱟᱹ ᱨᱮᱱᱟᱜ?
ᱵᱟ ᱵᱟ ᱵᱟᱥᱟ ᱵᱟᱯᱞᱟ ᱦᱚᱸ ᱦᱩᱭ ᱫᱚ ᱦᱩᱭᱩᱜ ᱜᱮᱭᱟ ᱟᱫᱚ ᱦᱟᱸᱜ ᱢᱟᱱᱮ ᱛᱤᱱ ᱥᱟᱜᱤᱧ ᱨᱮ ᱠᱩᱲᱤ ᱜᱤᱫᱽᱨᱟᱹ ᱠᱚ ᱡᱟᱶᱟᱭᱮ ᱠᱟᱱᱟ ᱥᱮᱠᱚ ᱤᱫᱤ ᱭᱮ ᱠᱟᱱᱟ
ᱦᱮᱸ᱾
ᱚᱱᱠᱟ ᱨᱚᱠᱚᱢ ᱟᱫᱚ ᱡᱟᱶᱟᱭ ᱠᱚᱲᱟ ᱛᱟᱠᱚ ᱥᱮᱫ ᱪᱮᱜᱠᱟ ᱱᱤᱭᱚᱢ ᱱᱤᱛᱤ ᱠᱚ ᱢᱮᱱᱟᱜ ᱠᱟᱜ-ᱟ
ᱦᱩᱸ᱾
ᱟᱫᱚ ᱚᱱᱟ ᱦᱤᱥᱟᱹᱵᱽ ᱛᱮᱜᱮ ᱦᱟᱸᱜ ᱦᱩᱭᱩᱜ ᱜᱮᱭᱟ᱾
ᱚ᱾
ᱵᱟᱥᱟ ᱵᱟᱯᱞᱟ ᱟᱫᱚ ᱡᱩᱫᱤ ᱟᱠᱚ ᱥᱮᱱᱟᱜ ᱱᱤᱭᱚᱢ ᱱᱤᱛᱤ ᱡᱩᱫᱤ ᱱᱚᱝᱠᱟ ᱦᱟᱸᱜ ᱢᱮᱱᱟᱜ ᱠᱟᱜ-ᱟ ᱵᱟᱥᱟ ᱵᱟᱯᱞᱟ ᱛᱟᱞᱦᱮ ᱟᱫᱚ ᱦᱟᱸᱜ ᱵᱟᱥᱟ ᱵᱟᱯᱞᱟ ᱠᱚ ᱦᱤᱡᱩᱜ ᱜᱮᱭᱟ ᱟᱨ ᱵᱟᱠᱷᱟᱱ ᱫᱚ ᱟᱞᱮ ᱥᱮᱱᱟᱜ ᱱᱤᱭᱚᱢ ᱫᱚ ᱵᱟᱥᱟ ᱵᱟᱯᱞᱟ ᱫᱚ ᱦᱟᱸᱜ ᱵᱟᱝ ᱠᱟᱱᱟ᱾
ᱟᱪᱪᱷᱟ ᱟᱪᱪᱷᱟ, ᱡᱟᱦᱟᱸ ᱢᱟᱱᱮ ᱟᱠᱚ ᱥᱮ ᱥᱮᱱᱟᱜ ᱱᱤᱭᱚᱢ ᱠᱟᱱᱟ ᱚᱱᱟ ᱱᱤᱭᱚᱢ ᱛᱮᱜᱮ ᱛᱚ ᱟᱠᱚᱠᱚ ᱞᱟᱹᱭᱟ ᱥᱮ ᱡᱮ ᱱᱚᱝᱠᱟ ᱵᱟᱯᱞᱟᱜ ᱦᱩᱭᱩᱜᱼᱟ ᱢᱮᱱᱛᱮ ᱚᱱᱟ ᱱᱤᱭᱚᱢ ᱫᱚ ᱢᱟᱱᱟᱣ ᱜᱮ ᱞᱟᱜᱟᱜᱼᱟ ᱥᱮ᱾
ᱦᱳᱭ ᱦᱳᱭ᱾ ᱟᱨ ᱦᱟᱸᱜ ᱦᱚᱸᱜᱼᱚᱭ ᱵᱟᱯᱞᱟ ᱨᱮᱫᱚ ᱵᱟᱹᱲᱛᱤ ᱜᱮ ᱧᱮᱞ ᱧᱟᱢᱚᱜ ᱜᱮᱭᱟ ᱵᱟᱹᱵᱩ ᱯᱟᱦᱴᱟ ᱨᱮᱱ ᱦᱚᱲ ᱠᱚᱣᱟᱜ ᱜᱮ ᱦᱟᱸᱜ ᱵᱟᱹᱲᱛᱤ ᱱᱤᱭᱚᱢ ᱱᱤᱛᱤ ᱠᱚ ᱢᱟᱱᱮ ᱪᱟᱹᱞᱩᱭᱟᱠᱚ ᱟᱨ ᱟᱠᱚᱣᱟᱜ ᱜᱮ ᱪᱟᱞ ᱢᱟᱱᱮ ᱞᱟᱹᱜᱩᱜᱼᱟ ᱵᱮᱥᱤ ᱫᱚ᱾
ᱦᱳᱭ ᱦᱳᱭ᱾
ᱟᱫᱚ ᱟᱵᱚ ᱫᱚ ᱛᱤᱨᱞᱟᱹ ᱦᱚᱯᱚᱱ ᱦᱚᱲ ᱛᱚ ᱟᱵᱚ ᱥᱮᱱ ᱨᱮᱱ ᱦᱚᱲ ᱫᱚ ᱦᱟᱸᱜ ᱩᱱᱟᱹᱜ ᱫᱚ ᱵᱟᱠᱚ ᱡᱳᱨᱟ ᱡᱟᱦᱟᱸ ᱞᱮᱠᱟ ᱜᱮ᱾ ᱠᱩᱥᱤ ᱠᱩᱥᱟᱹᱞ ᱛᱮᱛᱚ᱾ ᱟᱫᱚ ᱱᱤᱭᱚᱢ ᱱᱮᱢᱟᱪᱟᱨ ᱠᱚᱫᱚ ᱦᱟᱸᱜ ᱡᱟᱦᱟᱸ ᱞᱮᱠᱟ ᱜᱮ ᱟᱫᱚ ᱦᱩᱭ ᱦᱚᱪᱚᱜ᱾
ᱦᱳᱭ᱾
ᱦᱩᱸ᱾ ᱟᱨ ᱛᱟᱞᱦᱮ ᱟᱯᱮ ᱥᱮᱫ ᱫᱚ ᱵᱟᱥᱟ ᱵᱟᱯᱞᱟ ᱦᱩᱭᱩᱜᱼᱟ ᱥᱮ ᱚᱱᱠᱟ ᱚᱠᱟ ᱞᱮᱠᱟ?
ᱟᱞᱮ ᱥᱮᱫ ᱢᱟ ᱵᱟᱥᱟ ᱵᱟᱯᱞᱟ ᱜᱮ ᱦᱩᱭᱩᱜᱼᱟ᱾
ᱚ ᱟᱪᱪᱷᱟ᱾
ᱦᱮᱸ᱾
ᱟᱹᱰᱤ ᱱᱟᱯᱟᱭ᱾
ᱦᱳᱭ
ᱩᱸ ᱦᱳᱭᱛᱚ ᱟᱫᱚ ᱦᱟᱸᱜ, ᱟᱪᱪᱷᱟ ᱟᱨ ᱦᱚᱜᱼᱚᱭ ᱡᱮ ᱵᱟᱯᱞᱟ ᱦᱩᱭᱩᱜᱼᱟ ᱚᱱᱟ ᱵᱟᱯᱞᱟ ᱠᱟᱹᱢᱤ ᱦᱚᱨᱟ ᱨᱮ ᱮᱸ ᱡᱟᱦᱟᱸ ᱪᱷᱟᱢᱰᱟ ᱦᱤᱞᱚᱜ ᱦᱟᱸᱜ,
ᱦᱳᱭ,
ᱪᱷᱟᱢᱰᱟ ᱫᱚᱥᱟᱨ ᱫᱤᱱ ᱡᱟᱦᱟᱸ ᱥᱩᱱᱩᱢ ᱥᱟᱥᱟᱝ ᱚᱡᱚᱜ ᱦᱤᱞᱟᱹᱜ
ᱦᱳᱭ ᱮᱱᱦᱤᱞᱚᱜ ᱫᱚ ᱦᱟᱸᱜ ᱟᱫᱚ ᱛᱮᱛᱨᱮ ᱠᱩᱲᱤ ᱫᱚ ᱫᱚᱠᱤᱱ ᱛᱟᱦᱮᱸᱱᱟ ᱥᱮ ᱵᱟᱝ ᱛᱟᱦᱚᱞᱮ?
ᱦᱮᱸ ᱛᱮᱛᱨᱮ ᱠᱩᱲᱤ ᱦᱚᱸᱠᱤᱱ ᱛᱟᱦᱮᱸᱱᱟᱠᱤᱱ᱾
ᱟᱪᱪᱷᱟ ᱟᱪᱪᱷᱟ᱾
ᱦᱳᱭ,
ᱦᱳᱭ ᱟᱫᱚ ᱩᱱᱠᱤᱱ ᱫᱚ ᱩᱯᱟᱹᱥ ᱛᱮᱜᱮᱠᱤᱱ ᱛᱟᱦᱮᱸᱱᱟ ᱥᱮ ᱵᱟᱝ ᱩᱯᱟᱹᱥ ᱛᱮᱜᱮ?
ᱠᱤᱱ ᱫᱚ ᱩᱯᱟᱹᱥ ᱠᱟᱛᱮᱜ ᱠᱤᱱ ᱛᱟᱦᱮᱸᱱᱟᱠᱤᱱ᱾
ᱟᱪᱪᱷᱟ,
ᱦᱳᱭ
ᱩᱱᱠᱤᱱ ᱦᱚᱸᱠᱤᱱ ᱩᱯᱟᱹᱥ ᱠᱟᱜᱼᱟ ᱛᱟᱦᱚᱞᱮ ᱵᱟᱝ?
ᱦᱮᱸᱦᱮᱸ ᱦᱮᱸ᱾
ᱟᱪᱪᱷᱟ ᱟᱨ ᱱᱚᱜᱼᱚᱭ ᱡᱮ ᱦᱟᱸᱜ ᱠᱷᱟᱸᱰᱟ ᱫᱟᱜᱽ ᱠᱚ ᱡᱚᱨᱚᱭ ᱫᱚ ᱥᱮ ᱠᱷᱟᱸᱰᱟ ᱫᱟᱜᱽ ᱡᱚᱨᱚ ᱦᱩᱭᱩᱜ ᱟᱥᱮ ᱵᱟᱝ ᱟᱯᱮᱥᱮᱜ ᱚᱱᱛᱮ?
ᱦᱮᱸ ᱠᱷᱟᱸᱰᱟ ᱫᱟᱜᱽ ᱡᱚᱨᱚ ᱡᱚᱛᱚ ᱦᱚᱲ ᱫᱚ ᱵᱟᱝᱠᱚ ᱡᱚᱨᱚ ᱟᱹᱱᱤᱡ ᱜᱮᱭᱟ ᱠᱤᱱᱛᱩ ᱚᱫᱷᱮᱠ ᱚᱫᱷᱮᱠ ᱠᱚ ᱫᱚ ᱠᱚ, ᱡᱚᱲᱚᱭ ᱜᱮᱭᱟ ᱢᱟᱱᱮ ᱡᱚᱲᱚ ᱟᱠᱚ ᱜᱮᱭᱟ ᱠᱚ᱾
ᱟᱪᱪᱷᱟ ᱟᱪᱪᱷᱟ᱾
ᱦᱳᱭ᱾
ᱛᱟᱦᱚᱞᱮ ᱦᱟᱸᱜ ᱟᱫᱚ ᱟᱯᱮ ᱟᱯᱮᱭᱟᱜ ᱨᱮ ᱟᱢ ᱟᱹᱵᱤᱱ ᱡᱟᱦᱟᱸ ᱠᱚᱵᱤᱱ ᱧᱮᱞᱟᱠᱟᱫ ᱚᱱᱠᱟᱱᱟᱜ ᱵᱟᱯᱞᱟ ᱠᱚᱨᱮ ᱫᱚ ᱠᱷᱟᱸᱱᱰᱟ ᱫᱟᱜᱽ ᱡᱚᱨᱚ ᱫᱚ ᱦᱩᱭ ᱟᱠᱟᱱᱟ ᱥᱮ ᱵᱟᱝ?
ᱧᱮᱞ ᱟᱠᱟᱜ ᱛᱟᱦᱮᱸᱞᱤᱧ ᱢᱤᱜᱴᱟᱝ ᱢᱤᱜ ᱫᱷᱟᱣ᱾ ᱠᱷᱟᱸᱰᱟ ᱫᱟᱜᱽ ᱡᱚᱨᱚ ᱦᱩᱭ ᱠᱟᱱ ᱜᱮᱭᱟ ᱦᱳᱭ᱾
ᱠᱟᱹᱴᱤᱜ ᱠᱩᱠᱞᱤ ᱞᱤᱧ ᱫᱚᱦᱚᱭ ᱫᱟ ᱚᱸᱰᱮ?
ᱦᱚᱭ ᱢᱟ᱾
ᱦᱮᱸ ᱞᱟᱹᱭ ᱫᱟᱞᱤᱧ ᱡᱮ ᱦᱚᱸᱜᱼᱚᱭ ᱡᱮ ᱡᱟᱦᱟᱸ ᱠᱷᱟᱸᱰᱟ ᱫᱟᱜᱽ ᱠᱚ ᱡᱚᱨᱚ ᱠᱚᱣᱟ ᱟᱫᱚᱵᱮᱱ ᱠᱟᱹᱴᱤᱜ ᱵᱮᱱ ᱧᱮᱞ ᱛᱤᱭᱟᱹᱜ ᱟᱠᱟᱜ ᱠᱚᱣᱟ ᱢᱟᱱᱮ ᱚᱠᱟᱞᱮᱠᱟᱱ ᱥᱟᱹᱜᱟᱹᱭᱟᱱ ᱦᱚᱲ ᱠᱚ ᱡᱚᱨᱚᱣᱟᱠᱚᱣᱟ?
ᱦᱮᱸ ᱠᱟᱹᱴᱤᱜ ᱫᱩᱞᱤᱧ ᱧᱮᱞᱟᱠᱟᱜ ᱜᱮᱭᱟ ᱚᱱᱟ ᱫᱚ ᱡᱟᱦᱟᱸᱭ ᱩᱱᱤ ᱩᱸ ᱩᱸ ᱠᱩᱲᱤ ᱜᱤᱫᱽᱨᱟᱹ ᱨᱮ ᱥᱟᱜ ᱠᱩᱲᱤ ᱜᱤᱫᱽᱨᱟᱹ ᱡᱩᱫᱤ ᱠᱷᱟᱸᱰᱟ ᱫᱟᱜᱽ ᱠᱚ ᱡᱚᱨᱚᱣᱟᱭᱟ ᱠᱚ᱾
ᱦᱚᱭ,
ᱩᱱᱠᱩ ᱫᱚ ᱡᱮᱢᱚᱱ ᱟᱡᱽ ᱟᱡᱽ ᱜᱚᱜᱚ ᱛᱟᱠᱚ
ᱟᱪᱪᱷᱟ ᱟᱪᱪᱷᱟ᱾
ᱟᱡᱽ ᱩᱸ ᱟᱡ ᱡᱮᱴᱷᱟ ᱵᱟᱵᱟ ᱛᱟᱠᱚ
ᱦᱚᱭ ᱦᱚᱭ᱾
ᱦᱚᱭ ᱱᱚᱝᱠᱟᱱ ᱠᱚᱠᱚ ᱡᱚᱨᱚ ᱣᱟᱠᱚᱣᱟ ᱠᱚ᱾
ᱟᱪᱪᱷᱟ ᱦᱚᱭᱛᱚ, ᱟᱫᱚ ᱦᱟᱸᱜ ᱟᱞᱮᱥᱮᱜ ᱦᱚᱸ ᱚᱱᱠᱟ ᱜᱮ ᱟᱫᱚ ᱟᱞᱮᱥᱮᱜ ᱫᱚ ᱟᱹᱰᱤ ᱥᱟᱸᱜᱮ ᱦᱚᱲ ᱠᱚ ᱩᱯᱟᱹᱥᱟ ᱦᱟᱸᱜ᱾
ᱟᱪᱪᱷᱟ,
ᱟᱸ ᱡᱟᱦᱟᱸᱭ ᱠᱚ ᱦᱟᱸᱜ ᱠᱚ ᱩᱯᱟᱹᱥᱟ ᱩᱱᱠᱩ ᱠᱚ ᱦᱟᱸᱜ ᱜᱮ ᱠᱷᱟᱸᱰᱟ ᱫᱟᱜᱽ ᱫᱚᱠᱚ ᱡᱚᱨᱚ ᱟᱠᱚᱣᱟ᱾
ᱚ ᱟᱪᱪᱷᱟ ᱛᱟᱦᱞᱮ ᱡᱟᱦᱟᱸ ᱛᱤᱱᱟᱹᱜ ᱠᱚ ᱩᱯᱟᱹᱥ, ᱡᱟᱦᱟᱸ ᱛᱤᱱᱟᱹᱜ ᱠᱚ ᱩᱯᱟᱹᱥ ᱟᱠᱚ ᱛᱟᱦᱚᱞᱮ ᱩᱱᱠᱩ ᱫᱚ ᱥᱟᱹᱲᱤ ᱮᱢ ᱞᱟᱜᱟᱜ-ᱟ ᱥᱮ ᱾
ᱦᱳᱭ ᱦᱳᱭ ᱟᱫᱚ ᱦᱟᱸᱜ ᱟᱝᱜᱽᱨᱚᱜ ᱠᱚᱫᱚ ᱦᱟᱸᱜ ᱮᱢ ᱫᱚ ᱞᱟᱜᱟᱜ ᱜᱮᱭᱟ ᱟᱫᱚ ᱚᱱᱟ ᱫᱚ ᱞᱟᱦᱟ ᱨᱮᱜᱮ ᱞᱟᱹᱭᱟᱭ ᱦᱩᱭᱩᱜ-ᱟ ᱛᱚ ᱢᱟᱱᱮ ᱢᱟᱹᱞᱤᱠ ᱡᱟᱦᱟᱸᱭ ᱠᱟᱱᱟᱭ ᱾
ᱦᱩᱸ ᱾
ᱟᱫᱚ ᱩᱱᱤ ᱦᱟᱸᱜ ᱛᱟᱨ ᱞᱟᱦᱟ ᱫᱤᱱ ᱨᱮᱜᱮ ᱦᱟᱸᱜ ᱚᱱᱟ ᱠᱟᱛᱷᱟ ᱫᱚᱭ ᱯᱳᱚᱥᱟᱜᱟ ᱡᱮ ᱜᱟᱯᱟ ᱫᱚ ᱦᱟᱸᱜ ᱩᱯᱟᱹᱥ ᱵᱟᱨᱟ ᱵᱚᱱ ᱟᱵᱚ ᱠᱚᱫᱚ ᱾
ᱚᱸᱻ ᱾
ᱟᱫᱚ ᱦᱟᱸᱜ ᱟᱡ ᱡᱟᱦᱟᱸ ᱠᱚᱭ ᱠᱩᱥᱤᱭᱟᱠᱚᱣᱟ ᱡᱟᱦᱟᱸᱭ ᱠᱚᱛᱮ ᱟᱫᱚ ᱥᱮ ᱡᱟᱦᱟᱸᱭ ᱠᱚ ᱠᱟᱹᱴᱤᱡ ᱥᱩᱨ ᱥᱩᱯᱩᱨ ᱯᱮᱲᱟ ᱯᱟᱹᱲᱦᱟᱹᱜ ᱠᱟᱱ ᱛᱟᱠᱚᱣᱟ ᱠᱚ ᱡᱮᱢᱚᱱ ᱩᱱᱤ ᱠᱩᱲᱤ ᱜᱤᱫᱽᱨᱟᱹ ᱡᱟᱦᱟᱸᱭ ᱠᱚ ᱡᱟᱶᱟᱭᱮ ᱠᱟᱱ ᱩᱱᱤ ᱨᱮᱱ ᱦᱚᱯᱚᱱ ᱟᱭᱳ ᱦᱚᱯᱚᱱ ᱵᱟ ᱚᱱᱠᱟ ᱾
ᱟᱪᱪᱷᱟ ᱾
ᱟᱫᱚ ᱠᱟᱹᱴᱤᱡ ᱥᱩᱨ ᱥᱩᱯᱩᱨ ᱨᱮᱱ ᱚᱲᱟᱜ ᱨᱮᱱ ᱫᱚ ᱟᱫᱚ ᱦᱟᱸᱜ ᱩᱱᱠᱩ ᱠᱚ ᱞᱟᱹᱭ ᱟᱠᱚᱣᱟ ᱥᱮ ᱟᱠᱚᱨᱮᱱ ᱵᱷᱟᱭ ᱵᱷᱟᱭᱟᱛ ᱠᱚ
ᱦᱚᱭ ᱦᱚᱭ ᱾
ᱟᱫᱚ ᱩᱱᱠᱩ ᱫᱚ ᱦᱟᱸᱜ ᱠᱚ ᱞᱟᱹᱭ ᱟᱠᱚᱣᱟ ᱡᱮ ᱛᱮ ᱜᱟᱯᱟ ᱫᱚ ᱩᱯᱟᱹᱥ ᱵᱟᱨ ᱦᱩᱭᱩᱜ-ᱟ ᱟᱵᱚ ᱵᱚᱱ ᱩᱯᱟᱹᱥᱟ ᱢᱮᱱᱛᱮ ᱾
ᱡᱮ ᱠᱷᱟᱸᱰᱟ ᱫᱟᱜ ᱵᱚᱱ ᱡᱚᱨᱚᱟᱭᱟ ᱢᱮᱱᱛᱮ ᱵᱟᱝ ᱥᱮ ᱾
ᱦᱳᱭ ᱦᱳᱭ ᱾
ᱡᱟᱦᱟᱸ ᱩᱱᱠᱩ ᱩᱯᱟᱹᱥ ᱟᱠᱚ ᱦᱮᱸ ᱥᱮ ᱩᱱᱠᱩ ᱡᱟᱦᱟᱸ ᱥᱟᱹᱨᱤ ᱥᱟᱹᱲᱤ ᱯᱮ ᱦᱟᱛᱟᱣ ᱟᱠᱚᱣᱟ ᱩᱱᱠᱩ ᱫᱚ ᱚᱠᱚᱭ ᱦᱟᱛᱟᱣᱟ ᱚᱱᱟ ᱥᱟᱹᱲᱤ ᱫᱚ
ᱚᱱᱟ ᱥᱟᱹᱲᱤ ᱫᱚ ᱦᱟᱸᱜ ᱟᱫᱚ ᱩᱱᱟᱹᱜ ᱴᱷᱤᱠᱴᱷᱟᱠ ᱫᱚ ᱦᱟᱸᱜ ᱵᱟᱝ ᱞᱤᱧ ᱵᱟᱲᱟᱭᱟ ᱦᱚᱭᱛᱚ ᱩᱱᱤ ᱠᱩᱲᱤ ᱜᱤᱫᱽᱨᱟᱹ ᱛᱟᱠᱚᱨᱮᱱ ᱱᱮ ᱚᱲᱟᱜ ᱦᱚᱲ ᱜᱮ ᱦᱟᱸᱜ ᱠᱚ ᱦᱟᱛᱟᱣᱟ ᱚᱱᱟ ᱥᱟᱹᱲᱤ ᱫᱚ ᱾
ᱟᱞᱮ ᱥᱮᱫ ᱫᱚ ᱡᱮᱢᱚᱱ ᱟᱞᱮ ᱥᱮᱫ ᱫᱚ ᱡᱮᱢᱚᱱ ᱡᱟᱦᱟᱸ ᱠᱚᱠᱚ ᱩᱯᱟᱹᱥᱟ ᱠᱚ ᱩᱱᱠᱩ ᱫᱚ ᱢᱟᱱᱮ ᱩᱱᱤ ᱠᱩᱲᱤ ᱜᱤᱫᱽᱨᱟᱹᱟᱜ ᱢᱟᱢᱚ ᱚᱲᱟᱜ ᱠᱷᱚᱱ ᱚᱱᱟ ᱠᱚᱠᱚ ᱟᱹᱜᱩᱭᱟ ᱠᱚ, ᱦᱮᱸ ᱩᱱᱠᱩ ᱢᱟᱱᱮ ᱡᱟᱦᱟᱸ ᱛᱤᱱᱟᱹᱜ ᱢᱟᱱᱮ ᱩᱱᱤ ᱠᱷᱟᱸᱰᱟ ᱫᱟᱜᱽ ᱠᱚ ᱡᱚᱨᱚᱟᱭᱟ ᱠᱚ ᱩᱱᱠᱩ ᱢᱟᱱᱮ ᱡᱚᱛᱚ ᱛᱚ ᱦᱚᱲ ᱢᱟᱢᱚ ᱦᱚᱲᱟᱜ ᱥᱮᱜ ᱠᱷᱚᱱᱟᱜ ᱞᱟᱜᱟᱣ ᱟᱠᱚᱣᱟ ᱩᱱᱠᱩ ᱫᱚ ᱾
ᱟᱪᱪᱷᱟ ᱟᱪᱪᱷᱟ ᱟᱹᱰᱤ ᱱᱟᱯᱟᱭ ᱾ ᱟᱫᱚ ᱦᱟᱸᱜ ᱟᱯᱮ ᱥᱮᱫ ᱫᱚ ᱢᱟᱢᱚ ᱠᱚᱫᱚ ᱜᱚ ᱛᱟᱦᱚᱞᱮ ᱵᱟᱠᱚ ᱩᱯᱟᱹᱥ ᱛᱮ?
ᱦᱮᱸ ᱢᱟᱢᱚ ᱠᱚᱦᱚᱸ ᱩᱸ ᱩᱯᱟᱹᱥ ᱵᱟᱹᱞᱤᱧ ᱵᱟᱲᱟᱭᱟ ᱩᱱᱟᱹᱜ ᱫᱚ ᱾
ᱟᱪᱪᱷᱟ ᱟᱪᱪᱷᱟ ᱦᱳᱭᱛᱚ ᱾ ᱵᱟᱠᱷᱟᱱ ᱟᱞᱮ ᱥᱮᱫ ᱫᱚ ᱢᱟᱢᱚ ᱢᱟᱹᱢᱤ ᱦᱚᱸᱠᱚ ᱩᱯᱟᱹᱥᱟ ᱾
ᱚᱻ ᱾
ᱟᱨ ᱢᱟᱱᱮ ᱡᱷᱚᱛᱚ ᱠᱷᱚᱱᱟᱜ ᱢᱟᱲᱟᱝ ᱨᱮᱫᱚ ᱢᱟᱢᱟ ᱢᱟᱹᱟᱢᱤ ᱜᱮ ᱦᱟᱸᱜ ᱠᱷᱟᱸᱰᱟ ᱫᱟᱜ ᱫᱚᱠᱤᱱ ᱡᱚᱨᱚ ᱟᱭᱟ। ᱛᱟᱨ ᱛᱟᱭᱚᱢ ᱜᱮ ᱦᱟᱸᱜ ᱟᱭᱳ ᱵᱟᱵᱟ ᱫᱚ।
ᱚ ᱚ।
ᱛᱟᱨ ᱯᱚᱨᱮ ᱟᱭᱳ ᱵᱟᱵᱟ ᱠᱷᱚᱱ ᱥᱩᱨᱩ ᱠᱟᱛᱮᱜ ᱟᱫᱚ ᱟᱨᱟᱢᱵᱷᱚᱜ-ᱟ ᱦᱟᱸᱜ ᱟᱫᱚ ᱢᱩᱪᱟᱹᱫᱚᱜ-ᱟ ᱦᱟᱸᱜ ᱮᱠᱫᱚᱢ ᱦᱟᱱᱮ ᱤᱭᱟᱹ ᱦᱚᱯᱚᱱ ᱟᱭᱳ ᱦᱚᱯᱚᱱ ᱵᱟ ᱴᱷᱮᱡ ᱦᱟᱸᱜ।
ᱟᱪᱪᱷᱟ ᱢᱟᱱᱮ ᱱᱤᱡᱮᱨᱟᱜ ᱚᱲᱟᱜ ᱨᱮ ᱵᱟᱝ ᱦᱩᱭ ᱞᱮᱱᱠᱷᱟᱱ ᱤᱱᱟᱹ ᱴᱷᱤᱠ ᱴᱷᱟᱠ ᱥᱟᱺᱦᱤᱡ ᱫᱚ ᱢᱟᱱᱮ ᱧᱮᱞ ᱵᱟᱝ ᱦᱩᱭ ᱠᱟᱱᱟ।
ᱦᱳᱭ ᱟᱫᱚ ᱦᱟᱸᱜ ᱟᱵᱚ ᱫᱚ ᱦᱟᱸᱜ ᱟᱫᱚ ᱩᱱᱟᱹᱜ ᱜᱷᱟᱹᱲᱤᱡ ᱫᱚ ᱦᱟᱸᱜ ᱵᱟᱝ ᱵᱚᱱ ᱛᱟᱦᱮᱸᱱᱟ ᱥᱮ ᱟᱵᱚ ᱫᱚ ᱵᱷᱚᱡᱽ ᱠᱚ ᱡᱚᱢ ᱵᱟᱲᱟ ᱠᱟᱛᱮᱜ ᱜᱮ ᱦᱟᱸᱜ ᱟᱫᱚ ᱚᱲᱟᱜ ᱠᱚᱛᱮ ᱵᱚᱱ ᱨᱩᱣᱟᱹᱲᱟ।
ᱦᱳᱭ ᱦᱳᱭ ᱟᱨ ᱠᱷᱟᱱᱰᱟ ᱫᱟᱜ ᱡᱚᱨᱚ ᱢᱟ ᱞᱟᱦᱟᱨᱮ ᱦᱩᱭᱩᱜ ᱟᱥᱮ?
ᱦᱳᱭ ᱦᱳᱭ।
ᱞᱟᱦᱟ ᱫᱤᱱ ᱵᱟᱝᱢ ᱥᱮᱱ ᱞᱮᱱ ᱠᱷᱟᱱ ᱧᱮᱞᱟᱢ ᱪᱤᱠᱟᱹᱛᱮ।
ᱦᱳᱭ ᱦᱳᱭ, ᱟᱨ ᱚᱱᱟ ᱫᱚ ᱦᱟᱸᱜ ᱵᱮᱲᱟ ᱟᱹᱣᱨᱤ ᱢᱟᱱᱮ ᱪᱮᱫ ᱞᱤᱧ ᱞᱟᱹᱭᱟ ᱟᱞᱮ ᱥᱮᱫ ᱫᱚ ᱦᱟᱜ ᱛᱤᱨᱮ ᱚᱱᱟ ᱫᱚ ᱟᱹᱭᱩᱵ ᱵᱮᱲᱟ ᱦᱩᱭᱩᱜᱼᱟ ᱡᱟᱹᱱᱤᱡ ᱪᱚᱝ? ᱵᱮᱲᱟ ᱰᱩᱵᱩᱡ ᱠᱟᱛᱮᱜ ᱚᱱᱟ ᱠᱷᱟᱸᱰᱟ ᱫᱟᱜ ᱠᱟᱹᱢᱤ ᱦᱚᱨᱟ ᱫᱚᱠᱚ ᱥᱟᱯᱲᱟᱣᱼᱟ।
ᱟᱪᱪᱷᱟ ᱟᱪᱪᱷᱟ।
ᱟᱪᱪᱷᱟ ᱟᱨ ᱦᱚᱸᱜᱼᱚᱭ ᱡᱟᱦᱟᱸ ᱠᱚ ᱜᱟᱰᱟ ᱠᱟᱜ ᱠᱷᱟᱸᱰᱟ ᱫᱟᱜ ᱡᱚᱨᱚ ᱞᱟᱹᱜᱤᱫ ᱛᱮ,
ᱦᱮᱸᱻ
ᱱᱚᱣᱟ ᱜᱟᱰᱟ ᱨᱮ ᱡᱟᱦᱟᱱᱟᱜ ᱚᱱᱠᱟ ᱠᱚ ᱫᱚᱦᱚ ᱠᱟᱜᱼᱟ ᱛᱟᱯᱚᱨᱮ ᱚᱱᱟ ᱨᱮᱠᱚ ᱫᱮᱡᱚᱜᱼᱟ ᱚᱱᱠᱟ ᱡᱟᱦᱟᱱᱟᱜ ᱵᱮᱱ ᱟᱸᱡᱚᱢ ᱟᱠᱟᱜᱼᱟ?
ᱦᱮᱸ ᱚᱱᱟ ᱨᱮᱠᱚ ᱫᱚᱦᱚ ᱠᱟᱜᱼᱟ ᱛᱚᱞᱮᱼᱼ ᱟᱲᱜᱚᱢ ᱟᱨᱼᱼ ᱚᱱᱮ ᱟᱫᱟᱨ ᱥᱮ ᱪᱮᱫ ᱠᱚ ᱢᱮᱱᱟ? ᱦᱳᱭ ᱦᱳᱭ᱾
ᱟᱪᱪᱷᱟ ᱦᱳᱭ,
ᱚᱱᱟ ᱨᱮ ᱫᱚᱦᱚ ᱭᱟᱠᱚ।
ᱚᱻ ᱦᱳᱭ ᱛᱚ ᱟᱫᱚ ᱵᱟᱠᱷᱟᱱ ᱟᱞᱮ ᱥᱮᱫ ᱫᱚ ᱥᱩᱫᱷᱩ ᱟᱲᱟᱨ ᱜᱮᱠᱚ ᱫᱚᱦᱚᱭᱟ ᱟᱬᱜᱚᱢ ᱫᱚ ᱦᱟᱸᱜ ᱵᱟᱝᱞᱤᱧ ᱧᱮᱞ ᱟᱠᱟᱫᱟ।
ᱚᱻ
ᱟᱞᱮ ᱥᱮᱫ ᱫᱚ ᱚᱱᱟ ᱵᱟᱨ ᱫᱷᱟᱨᱮ ᱦᱟᱱᱟ ᱫᱷᱟᱨᱮ ᱱᱚᱣᱟ ᱫᱷᱟᱨᱮ ᱟᱲᱟᱨ ᱠᱚ ᱫᱚᱦᱚᱭᱟ।